ᱦᱮᱞᱳ ᱦᱮᱞᱳᱣ
ᱦᱮᱸ ᱟᱡᱚᱢᱚᱜ ᱠᱟᱱᱟ
ᱡᱚᱦᱟᱨ ᱦᱮᱸᱫᱟ ᱢᱮᱱᱫᱟᱹᱧ ᱡᱚᱦᱟᱨ ᱜᱮ
ᱡᱚᱦᱟᱨ ᱜᱮ ᱦᱮᱸ ᱡᱚᱦᱟᱨ ᱜᱮ ᱪᱮᱫ ᱮᱢ ᱪᱤᱠᱟᱹᱭᱮᱫᱟ?
ᱦᱮᱸ ᱪᱮᱦᱚᱵᱟ ᱚᱭ ᱫᱩᱲᱩᱵ ᱦᱩᱭ ᱟᱠᱟᱱᱟ
ᱚ ᱥᱤᱛᱩᱝ ᱠᱚ ᱪᱮᱫᱠᱟ ᱟᱠᱟᱞᱮᱠᱟ ᱨᱤᱢᱤᱞ ᱠᱟᱫᱟᱭ
ᱵᱟᱵᱵᱟᱭ ᱨᱤᱢᱤᱞ ᱜᱮᱣᱟ ᱥᱤᱛᱩᱝ ᱠᱟᱫᱟᱭ
ᱟᱞᱮ ᱥᱧ ᱠᱟᱱᱟᱰᱤᱡᱳᱨ ᱚ ᱫᱟᱜ ᱡᱟᱲᱤ ᱠᱮᱫᱟᱭ ᱦᱚᱞᱟ?
ᱵᱟ ᱦᱚᱞᱟ ᱢᱟᱫᱷᱮᱨ ᱵᱟᱭ ᱫᱟᱜ ᱡᱟᱲᱤ ᱠᱮᱫᱟ ᱚᱱᱟᱛᱮ ᱥᱤᱛᱩᱝ ᱫᱚ ᱡᱟᱹᱥᱛᱤ ᱵᱩᱡᱩᱜ ᱠᱟᱱᱟ
ᱱᱚᱛᱮ ᱦᱚᱸ ᱟᱹᱰᱤ ᱡᱟᱹᱥᱛᱤ ᱜᱮ ᱵᱩᱡᱷᱟᱹᱜ ᱠᱟᱱᱟ ᱛᱮᱦᱮᱧᱡᱟᱧᱤᱡ ᱫᱟᱜᱟᱭ ᱢᱟᱸᱡᱟᱱ ᱥᱮᱫ
ᱞᱟ ᱢᱟᱫᱷᱮᱨ ᱵᱟᱭ
ᱵᱟᱝ ᱢᱚᱨᱮ ᱫᱤᱱ ᱞᱟᱦᱟ ᱜᱟᱱᱮ ᱫᱟᱜ ᱞᱮᱫᱟᱭ ᱵᱟᱭ ᱫᱟᱜ ᱟᱠᱟᱫᱟ ᱛᱮᱦᱮᱧ ᱡᱟᱹᱱᱤᱡ ᱫᱟᱜᱟᱭ ᱚᱱᱠᱟ ᱵᱩᱡᱷᱟᱹᱜ ᱠᱟᱱᱟ
ᱟᱞᱮᱥᱮᱫ ᱤᱱᱠᱟᱹ ᱵᱟᱨᱯᱮ ᱫᱤᱱ ᱞᱟᱦᱟᱭ ᱫᱟᱜ ᱟᱠᱟᱫᱟ ᱟᱯᱮ ᱫᱟᱜ ᱨᱮᱱᱟᱜ ᱠᱤᱭᱟᱹ ᱫᱚ ᱵᱟᱝ ᱵᱩᱡᱩᱜ ᱠᱟᱱᱟ ᱛᱟᱨᱯᱮ ᱰᱮᱞᱦᱤ ᱪᱤᱠᱟᱹᱜ ᱠᱟᱱᱟ ᱦᱟᱸᱜ ᱦᱸ ᱵᱟᱝ ᱵᱚ ᱛᱤᱦᱤᱧ ᱫᱚ ᱵᱟᱭ ᱨᱤᱢᱤᱞ ᱠᱟᱫᱟ ᱤᱱᱟᱹ ᱥᱤᱛᱩᱝ ᱠᱟᱫ ᱜᱮᱭᱟᱭ᱾ ᱦᱩᱸ, ᱟᱨ ᱛᱟᱦᱞᱮ ᱚᱲᱟᱜ ᱠᱚᱨᱮ ᱱᱟᱯᱟᱭ ᱵᱟᱲᱟ ᱜᱮᱛᱚ ᱵᱟᱭ ᱫᱟᱜ ᱟᱠᱟᱫᱟ ᱛᱚ᱾
ᱦᱮᱸ ᱱᱤᱭᱟᱹ ᱜᱷᱟᱹᱲᱤᱡ ᱫᱚ ᱱᱟᱯ ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮ ᱚᱲᱟᱜ ᱠᱚᱨᱮᱫ ᱫᱚ, ᱟᱯᱮᱜᱮ ᱚᱠᱟᱞᱮᱠᱟ?
ᱟᱞᱮ ᱱᱤᱛᱚᱜ ᱫᱚ ᱱᱟᱯᱟᱭ ᱵᱟᱲᱟ ᱜᱮ᱾
ᱚ, ᱪᱟᱥ-ᱵᱟᱥ ᱠᱚᱨᱮᱱᱟᱜ ᱠᱷᱚᱵᱚᱨ ᱠᱚ?
ᱪᱟᱥ ᱵᱟ ᱪᱟᱥᱵᱟᱥ ᱨᱮᱱᱟᱜ ᱦᱩᱲᱩ ᱠᱚ ᱮᱨ ᱦᱩᱭᱮᱱᱟ᱾ ᱟᱨ ᱮᱨ ᱦᱩᱭᱩᱜ ᱠᱟᱱ ᱜᱮᱭᱟ ᱟᱨ ᱠᱟᱹᱴᱤᱡ ᱫᱚ ᱵᱟᱹᱠᱤ ᱢᱮᱱᱟᱜᱼᱟ᱾
ᱦᱩᱸ ᱟᱞᱮᱦᱚᱞᱮ ᱮᱨ
ᱱᱤᱭᱟᱹ ᱟᱨ ᱠᱟᱹᱴᱤᱡ ᱵᱟᱹᱠᱤ ᱢᱮᱱᱟᱜᱼᱟ, ᱦᱮᱸ᱾ ᱤᱱᱟᱹ ᱫᱚ ᱢᱤᱫ ᱫᱷᱟᱣᱛ ᱛᱮ ᱡᱚᱛᱚ ᱵᱟᱝ ᱨᱚᱦᱚᱭᱟ ᱚᱱᱟᱛᱮ ᱵᱟᱹᱭ ᱵᱟᱹᱭᱦᱟᱹᱲ ᱨᱮᱱᱟᱜ ᱮᱨ ᱦᱩᱭ ᱠᱟᱱᱟ ᱵᱟᱹᱫᱽ ᱨᱮᱱᱟᱜ ᱫᱚ ᱢᱮᱱᱟᱜ ᱜᱮᱭᱟ᱾
ᱦᱩᱸ ᱟᱞᱮ ᱦᱚᱸᱞᱮ ᱮᱨ ᱥᱟᱹᱛ ᱠᱟᱜ ᱜᱮᱭᱟ ᱟᱫᱚ ᱦᱟᱸᱜ ᱦᱟᱯᱮᱱ ᱪᱮᱫ-ᱮ ᱪᱤᱠᱟᱹᱭᱟ ᱚᱱᱟ ᱫᱚ ᱞᱟᱹᱭ ᱫᱚ ᱟᱡᱷᱟᱴᱚᱜ ᱠᱟᱱᱟ᱾
ᱦᱮᱸ ᱦᱮᱸ ᱟᱪᱪᱷᱟ ᱟᱯᱮ ᱥᱮᱫ ᱫᱚ ᱪᱮᱫ ᱥᱮᱨᱢᱟ ᱵᱚᱨᱥ ᱥᱮᱨᱢᱟ ᱡᱟᱹᱲᱤ ᱫᱟᱜ ᱛᱮᱜᱮ ᱥᱮ ᱱᱚᱝᱠᱟ ᱫᱟᱜ ᱨᱮᱱᱟᱜ ᱤᱭᱟᱹ ᱠᱚ ᱢᱮᱱᱟᱜ-ᱟ ᱨᱚᱦᱚᱭ ᱞᱟᱹᱜᱤᱫ ᱛᱮ?
ᱵᱟᱝ, ᱟᱞᱮᱚ ᱫᱚ ᱥᱮᱨᱢᱟ ᱡᱟᱹᱲᱤ ᱦᱚᱸ ᱟᱨ ᱚᱱᱟ ᱵᱮᱜᱚᱨ ᱠᱟᱹᱥᱟᱹᱭ ᱠᱩᱶᱟᱹᱨᱤ ᱚᱱᱟ ᱰᱮᱢ ᱨᱮᱱᱟᱜ ᱫᱟᱜ ᱞᱮ ᱧᱟᱢᱟ᱾ ᱟᱫᱚ ᱚᱠ ᱚᱠᱛᱚ ᱠᱚ ᱟᱲᱟᱜ ᱞᱮᱠᱷᱟᱱ ᱚᱱᱟ ᱠᱚᱛᱮ ᱦᱚᱸ ᱦᱩᱭᱩᱜ ᱜᱮᱭᱟ ᱾
ᱢᱟᱱᱮ ᱠᱟᱹᱥᱟᱹᱭ ᱠᱩᱢᱟᱨᱤ ᱨᱮᱱᱟᱜ ᱵᱟᱝ?
ᱦᱮᱸ ᱦᱮᱸ ᱠᱟᱺᱥᱟᱹᱭ ᱠᱩᱶᱟᱹᱨᱤ ᱨᱮᱱᱟᱜ᱾
ᱦᱩᱸ ᱛᱟᱞᱦᱮ ᱟᱞᱮᱭᱟᱜ ᱟᱞᱮᱭᱟᱜ ᱫᱟᱜ ᱜᱮᱯᱮ ᱧᱟᱢᱟ ᱛᱟᱦᱞᱮ ᱟᱯᱮ ᱦᱚᱸ᱾
ᱦᱮᱸ ᱦᱮᱸ᱾
ᱦᱩᱸ ᱟᱞᱮ ᱫᱚ ᱚᱱᱟ ᱪᱮᱛᱟᱱ ᱥᱮᱫ ᱨᱮ ᱚᱲᱟᱜ ᱫᱚ᱾
ᱟᱪᱪᱷᱟ ᱟᱪᱪᱷᱟ ᱟᱪᱪᱷᱟ, ᱟᱫᱚ ᱚᱱᱮ, ᱚᱱᱟ ᱦᱚᱸ ᱫᱟᱜ ᱛᱟᱦᱮᱸ ᱞᱮᱱᱠᱷᱟᱱ ᱛᱚᱵᱮ ᱛᱚᱠᱚ ᱟᱲᱟᱜ ᱟᱢᱟ ᱟᱨ ᱵᱟᱝ ᱛᱟᱸᱦᱮᱱ ᱠᱷᱟᱱ ᱫᱚ ᱪᱤᱠᱟᱹᱛᱮ ᱟᱲᱟᱜ-ᱟ ᱢᱟᱭ?
ᱦᱮᱸ ᱚᱱᱟ ᱵᱟᱝ ᱛᱟᱹᱣ ᱨᱮᱦᱚᱸ ᱵᱚᱨᱥᱟ ᱵᱚᱨᱥᱟ ᱫᱤᱱ ᱫᱚ ᱚᱱᱟ ᱫᱚ ᱦᱩᱭᱩ ᱜᱮᱭᱟ, ᱫᱟᱜ ᱫᱚ ᱯᱮᱨᱮᱡᱚᱜ ᱜᱮᱭᱟ ᱡᱟᱦᱟᱸ ᱥᱮᱫ ᱵᱟᱝ ᱞᱟᱦᱟ ᱛᱮ ᱵᱟᱝ ᱛᱟᱭᱚᱢ ᱛᱮ ᱾
ᱦᱮᱸ, ᱟᱯᱮ ᱫᱚ ᱚᱠᱟᱮᱠᱟ ᱥᱮᱨᱢᱟ ᱡᱟᱹᱲᱤ ᱫᱟᱜ ᱥᱮ ᱱᱚᱝᱠᱟ
ᱟᱞᱮ ᱫᱚ ᱚᱱᱠᱟᱜᱮ ᱪᱮᱫ ᱞᱤᱧ ᱢᱮᱱᱟ ᱥᱮᱨᱢᱟ ᱡᱟᱹᱲᱤ ᱫᱟᱜ ᱜᱮ ᱟᱨ ᱤᱱᱠᱟᱹᱭ ᱫᱟᱜ ᱞᱮᱠᱷᱟᱱ ᱫᱚ ᱜᱟᱰᱟ ᱠᱷᱚᱱ ᱠᱟᱹᱴᱤᱡ ᱫᱟᱜ ᱨᱟᱠᱟᱵ ᱦᱩᱭᱩᱜᱼᱟ᱾
ᱟᱨ ᱪᱮᱫ ᱠᱚᱯᱮ ᱨᱚᱦᱚᱭ ᱠᱟᱫᱟ ᱱᱤᱭᱟᱹ ᱛᱟᱞᱟᱨᱮ ᱥᱚᱵᱽᱡᱤ ᱠᱚ?
ᱱᱤᱛᱚᱜ ᱫᱚ ᱪᱮᱫ ᱦᱚᱸ ᱵᱟᱹᱱᱩᱜ ᱚᱱᱠᱟ ᱨᱚᱦᱚᱭ ᱠᱚᱫᱚ, ᱛᱚ ᱤᱭᱟᱹ ᱠᱟᱹᱴᱤᱡ ᱢᱮᱱᱟᱜ-ᱟ ᱢᱩᱠᱷ᱾
ᱟᱪᱪᱷᱟ, ᱚᱱᱟ ᱠᱚ ᱵᱤᱞᱤᱭ ᱠᱟᱱᱟ ᱥᱮ ᱟᱹᱣᱨᱤ?
ᱦᱮᱸ ᱵᱤᱞᱤ ᱠᱟᱱᱟ ᱜᱚᱡ ᱡᱟᱣᱨᱟ ᱦᱩᱭᱩᱜ ᱠᱟᱱᱟ᱾
ᱚᱱᱟ ᱠᱚᱫᱚ ᱵᱟᱝ ᱦᱩᱭᱩᱜᱼᱟ ᱟᱞᱮ ᱥᱮᱱ ᱫᱚ ᱩᱱᱟᱹᱜ ᱪᱮᱦᱨᱟ ᱫᱚ ᱦᱩᱭ ᱫᱚ ᱦᱩᱭᱩᱜᱼᱟ ᱮᱱᱠᱷᱟᱱ ᱚᱱᱟ ᱤᱭᱟᱹ ᱦᱚᱛᱮᱡ ᱫᱚ ᱵᱟᱞᱮ ᱮᱨᱟ᱾
ᱪᱮᱫ ᱞᱤᱧ ᱢᱮᱱᱟ ᱚᱱᱟ ᱫᱟᱜ ᱦᱚᱛᱮᱫ ᱛᱮ᱾ ᱦᱮᱸᱦ ᱱᱮᱛᱟᱨ ᱫᱤᱱ ᱫᱚ ᱫᱟᱜ ᱜᱚᱫ ᱞᱮᱠᱷᱟᱱ ᱥᱮ ᱚᱱᱟ ᱵᱤᱞᱤᱜ ᱵᱤᱞᱤᱜ ᱥᱚᱢᱚᱭ ᱫᱚ ᱟᱫᱚ ᱡᱷᱚᱛᱚ ᱚᱱᱟ ᱫᱚ ᱪᱮᱫ ᱞᱤᱧ ᱢᱮᱱᱟ ᱚᱱᱟᱫᱚ ᱪᱮᱫ ᱦᱚᱸ ᱵᱟᱵᱮᱱ ᱧᱟᱢᱟ᱾ ᱚᱱᱟᱛᱮ ᱚᱱᱟ ᱫᱚ ᱵᱟᱞᱮ ᱮᱨᱟ ᱮᱨᱟ ᱚᱱᱟ ᱫᱚ ᱦᱮᱸᱼᱼ ᱧᱮᱞ ᱵᱟᱲᱟ ᱦᱩᱭ ᱠᱟᱱᱟ ᱢᱤᱫ ᱵᱟᱨ ᱥᱮᱨᱢᱟ ᱚᱱᱠᱟ ᱦᱩᱭ ᱠᱟᱱᱟ᱾
ᱟᱪᱪᱷᱟ ᱟᱪᱪᱷᱟ ᱛᱟᱦᱚᱞᱮ ᱟᱯᱮ ᱰᱮᱢ ᱨᱮᱱ ᱦᱟᱹᱠᱩ ᱯᱮ ᱥᱟᱵ ᱠᱚᱜᱮᱭᱟ ᱥᱮ ᱵᱟᱝ?
ᱦᱮᱸ ᱦᱮᱸ ᱥᱚᱵ ᱠᱚᱜᱮ ᱜᱮᱭᱟᱞᱮ᱾
ᱚ ᱟᱸᱡᱮᱫ ᱞᱮᱱᱠᱷᱟᱱ ᱫᱚ ᱡᱟᱹᱱᱤᱡ ᱠᱷᱟᱱ ᱵᱮᱥᱤ ᱯᱮ ᱥᱟᱵ ᱠᱚᱣᱟ?
ᱚ ᱵᱟᱝ ᱟᱸᱡᱮᱫ ᱞᱮᱱᱠᱷᱟᱱ ᱪᱮᱫ ᱤᱧ ᱢᱮᱱᱟ ᱟᱫᱚ ᱩᱱᱫᱚ ᱚᱱᱟ ᱰᱮᱢ ᱥᱮᱫ ᱠᱚ ᱪᱟᱞᱟᱣ ᱪᱟᱵᱟᱭᱱᱟ ᱚᱱᱟ ᱟᱸᱡᱮᱫᱚᱜ ᱟᱸᱡᱮᱫᱚᱜ ᱴᱟᱭᱤᱢ ᱩᱱ ᱥᱩᱢᱟᱹᱭ ᱟᱨᱚ ᱰᱷᱮᱨ ᱧᱚᱜ ᱠᱚ ᱧᱟᱢᱚᱜᱼᱟ᱾
ᱚ᱾
ᱦᱮᱸ᱾ ᱢᱟᱱᱮ ᱪᱮᱫ ᱞᱤᱧ ᱢᱮᱱᱟ ᱡᱚᱠᱷᱚᱱ ᱟᱡᱮᱫ ᱪᱟᱟᱜᱼᱟᱱᱟᱹᱜᱭ ᱰᱮᱢ ᱦᱟᱱᱛᱮ ᱪᱟᱞᱟᱣ ᱦᱤᱡᱩᱜᱼᱟ ᱥᱮ ᱞᱟᱛᱟᱨ ᱥ ᱟ ᱪᱟᱞᱟᱜᱼᱟ ᱚᱱᱟ ᱦᱚᱸ᱾ ᱦᱸ ᱟᱨ ᱢᱤᱫ ᱫᱷᱟᱣ ᱯᱮᱨᱮᱡ ᱞᱮᱱᱠᱷᱟᱱ ᱟᱫᱚ ᱛᱤᱱᱟᱹᱜ ᱫᱤᱱ ᱫᱟᱜ ᱛᱟᱦᱮᱱᱟ ᱩᱱᱟᱹᱜ ᱫᱤᱱ ᱜᱮᱼᱼ
ᱚ᱾
ᱦᱮᱸ᱾
ᱛᱟᱦᱚᱞᱮ ᱱᱤᱛᱳᱜ ᱫᱚ ᱚᱠᱟᱨᱮ ᱚᱲᱟᱜ ᱵᱷᱤᱛᱤᱨ ᱨᱮ ᱥᱮ ᱱᱚᱝᱠᱟ ᱫᱟᱨᱮ ᱩᱢᱩᱞ ᱥᱮᱫ ᱨᱮ?
ᱱᱤᱭᱟᱹ ᱠᱟᱴᱤᱡ ᱵᱟᱦᱨᱮ ᱧᱚᱜ ᱨᱮ ᱢᱮᱱᱟᱜ ᱞᱤᱧᱟᱹ᱾ ᱚᱱᱟ ᱯᱷᱳᱱ ᱟᱫᱮᱨ ᱛᱮᱜᱮ ᱞᱤᱧ ᱚᱰᱳᱠ ᱮᱱᱟ ᱾ ᱦᱸ ᱟᱞᱮᱮᱥᱮᱫ ᱪᱮᱫ ᱞᱤᱧ ᱢᱮᱱᱟ ᱱᱮᱴᱚᱣᱟᱨᱠ ᱩᱱᱟᱹᱜ ᱪᱮᱦᱨᱟ ᱧᱚᱜ ᱵᱟᱭ ᱧᱟᱢᱟ ᱚᱲᱟᱜ ᱠᱚᱨᱮ ᱫᱚ ᱠᱟᱹᱴᱤᱵ, ᱵᱟᱨᱨᱮᱮ ᱧᱚᱜ ᱚᱰᱩᱠ ᱦᱩᱭᱱᱟ ᱦᱮᱸᱮ ᱫᱚᱢᱮ ᱜᱟᱱ ᱫᱚᱢᱮ ᱜᱮ ᱚᱥᱩᱵᱤᱫᱟ ᱱᱮᱴᱣᱟᱨᱠ ᱨᱮᱱᱟᱜ ᱟᱞᱮ ᱥᱮᱱ ᱫᱚ
ᱦ ᱱᱚᱛᱮ ᱦᱚᱸ ᱱᱚᱝᱠᱟ ᱜᱮᱮ ᱢᱟᱱᱮ ᱢᱟᱱᱮ ᱯᱷᱩᱱ
ᱟᱨ ᱵᱟᱡᱟᱨ ᱦᱚᱸ ᱠᱟᱹᱴᱤᱡ ᱯᱷᱟᱨᱟᱠ ᱧᱚᱜ ᱜᱮᱛᱟᱞᱮᱭᱟ ᱥᱮ ᱟᱨ ᱟᱞᱮᱮᱥᱮᱱ ᱫᱚ ᱪᱮᱫ ᱞᱤᱧ ᱢᱮᱱᱟ ᱠᱚᱪᱟᱭᱱᱟ ᱚᱱᱟ ᱰᱮᱢ ᱠᱚ ᱛᱚᱞ ᱵᱮᱛᱮ
ᱟᱫᱚ ᱚᱱᱛᱮ ᱩᱱᱟᱹᱜ ᱨᱟᱥᱛᱟ ᱵᱟᱹᱱᱩᱜᱼᱟ ᱛᱟᱦᱮ ᱚᱱᱛᱮ ᱡᱮᱫ ᱞᱤᱧ ᱢᱮᱱᱟ ᱟᱫᱚ ᱚᱱᱛᱮ ᱦᱤᱡᱩᱜ ᱥᱮᱱᱚᱜ ᱞᱟᱹᱜᱤᱫ ᱡᱳᱜᱟᱡᱳᱜᱽ ᱫᱚ ᱪᱟᱵᱟᱟᱣ ᱟᱠᱟᱱᱟ ᱟᱞᱮᱨᱮ ᱨᱮᱱ ᱦ ᱦᱚᱲᱩᱜ ᱢᱮᱴᱨᱮᱮᱱ ᱦᱚᱲ ᱩᱱᱟᱹᱜ ᱫᱚ ᱵᱟᱠᱚ ᱦᱤᱡᱩᱜᱼᱟ ᱰᱮᱢ ᱨᱮ ᱚᱸᱰᱮ ᱯᱟᱨᱚᱢᱚᱜ ᱠᱷᱡ ᱫᱚ ᱞᱟᱹᱣᱠᱟᱹ ᱛᱮᱠᱚ ᱯᱟᱨᱚᱢᱚᱜᱼᱟ ᱟᱫᱚ ᱚᱱᱠᱟ ᱱ ᱢ ᱠᱟᱹᱴᱤᱡ ᱜᱟᱹᱰᱤ ᱠᱚᱛᱮ ᱠᱚ ᱪᱟᱞᱟᱜᱼᱟ ᱚᱱᱠᱟᱱ ᱦᱚᱲ ᱠᱚ ᱪᱟᱞᱟᱜᱼᱟ ᱚᱱᱟᱴᱟᱜ ᱫᱚ ᱦᱩᱭᱩᱜ ᱥᱮᱱᱚᱜ ᱫᱚ
ᱦᱮᱸ ᱟᱫᱚ ᱚᱱᱮ ᱠᱚᱪᱟ ᱨᱮᱱ ᱦᱚᱲ ᱫᱚ ᱡᱚᱛᱚ ᱛᱮᱜᱮ ᱵᱮᱮᱱ ᱚᱥᱩᱵᱤᱫᱟᱜᱼᱟ
ᱡᱟᱦᱟᱱᱟᱜ ᱠᱚᱨᱮ ᱞᱟᱹᱜᱤᱫ ᱪᱟᱞᱟᱜ ᱞᱟᱜᱟᱣ ᱞᱮᱭᱟ ᱵᱟᱡᱟᱨ ᱦᱟᱹᱠᱩ ᱠᱚᱦᱚᱸ ᱞᱮ ᱥᱟᱵ ᱞᱮᱠᱚ ᱠᱷᱚᱱ ᱤᱫᱤ ᱦᱚᱴᱚᱠᱚ ᱦᱩᱭᱩᱜᱼᱟ ᱵᱟᱡᱟᱨ ᱢᱟᱱᱮ ᱡᱚᱛᱚᱱᱟᱜ ᱜᱮ ᱵᱟᱡᱟᱨᱜᱮ ᱢᱟᱱᱮ ᱠᱟᱹᱴᱤᱡ ᱯᱟᱨᱟᱠ ᱠᱟᱱᱟᱞᱮ ᱦᱮᱸ
ᱦᱮᱸ ᱛᱟᱦᱚᱞᱮ ᱱᱤᱛᱚᱜ ᱪᱮᱫᱠᱟ ᱚᱞᱚᱜ ᱯᱟᱲᱦᱟᱣ ᱦᱩᱭᱩᱜ ᱜᱮᱭᱟ ᱥᱮ ᱡᱟᱦᱟᱱᱟᱜ ᱚᱲᱟᱜ ᱠᱚᱨᱮᱱᱟᱜ ᱜᱮ ᱠᱟᱹᱢᱤ ᱠᱟᱡ
ᱚᱞᱚᱜ ᱯᱟᱲᱦᱟᱜ ᱠᱚᱫᱚ ᱪᱮᱫ ᱞᱤᱧ ᱢᱮᱱᱟ ᱟᱹᱞᱤᱧ ᱦᱤᱥᱟᱹᱵ ᱫᱚᱞᱤᱧ ᱯᱩᱨᱟᱹᱣ ᱠᱟᱫᱟ ᱮᱱᱠᱷᱟᱱ ᱚᱞᱚᱜ ᱯᱟᱲᱦᱟᱜ ᱫᱚ ᱵᱟᱝ ᱯᱩᱨᱟᱹᱜᱼᱟ ᱛᱚᱵᱮ ᱟᱹᱞᱤᱧ ᱫᱚᱞᱤᱧ ᱯᱩᱨᱟᱹᱣ ᱟᱠᱟᱟᱜᱼᱟ ᱛᱟᱨᱯᱚᱨᱮ ᱠᱟᱹᱢᱤ ᱠᱚ ᱫᱷᱩᱨᱟᱹᱣ ᱦᱩᱭ ᱟᱠᱟᱱᱟ
ᱵᱟᱝ ᱵᱟᱝ ᱟᱹᱰᱤ ᱱᱟᱯᱟᱭ ᱟᱨ ᱚᱲᱟᱜ ᱠᱚᱨᱮᱱᱟᱜ ᱪᱟᱥᱵᱟᱥ ᱫᱚ ᱠᱚᱨᱟᱣ ᱛ ᱦᱩᱭᱩᱜ ᱜᱮᱭᱟ
ᱦᱮᱸ ᱵᱟᱝᱵᱟ ᱚᱲᱟᱜ ᱨᱮᱱᱟᱜ ᱫᱚ ᱵᱟᱞᱤᱧ ᱪᱟᱥ ᱵᱟ ᱠᱚᱣᱟ ᱮᱢᱱᱤ ᱟᱹᱞᱤᱧᱟᱜ ᱜᱮ ᱠᱟᱹᱢᱤ
ᱟᱪᱪᱷᱟ ᱟᱪᱪᱷᱟ
ᱦᱮᱸ
ᱟᱨ ᱚᱲᱟᱜ ᱫᱩᱣᱟᱹᱨ ᱦᱚᱸ ᱪᱮᱫ ᱞᱤᱧ ᱢᱮᱱᱟ ᱩᱱᱟᱹᱜ ᱱᱟᱯᱟᱭ ᱫᱚ ᱵᱟᱝ ᱠᱟᱱᱟ ᱡᱮ ᱚᱲᱟᱜ ᱨᱮ ᱛᱟᱦᱮᱸ ᱠᱟᱛᱮᱫ ᱮᱴᱟᱜ ᱠᱟᱹᱢᱤ ᱠᱚ ᱧᱮᱞ ᱦᱩᱭᱩᱜᱼᱟ ᱚᱱᱠᱟ ᱵᱮᱥ ᱵᱮᱥ ᱚᱱᱠᱟ ᱫᱚ ᱵᱟᱝ ᱦᱩᱭᱩᱜ ᱚᱱᱟᱛᱮ ᱠᱟᱹᱢᱤ ᱥᱮᱫ ᱜᱮᱞᱤᱧ ᱚᱰᱚᱠ ᱠᱟᱱᱟᱞᱤᱧ ᱫᱚ
ᱟᱪᱪᱷᱟ ᱟᱪᱪᱷᱟ ᱟ ᱱᱤᱛ ᱫᱚ ᱛᱟᱦᱚᱞᱮ ᱠᱷᱟᱱ ᱠᱟᱹᱢᱤ ᱦᱩᱭᱱᱟ ᱥᱮ ᱟᱹᱣᱨᱤ
ᱠᱟᱹᱢᱤ ᱫᱚ ᱦᱩᱭ ᱟᱠᱟᱱᱟ ᱟᱫᱚ ᱫᱟᱠᱟ ᱡᱚᱢ ᱛᱮᱞᱤᱧ ᱫᱩᱲᱩᱵ ᱟᱠᱟᱱᱟ ᱮᱸ ᱪᱟᱞᱟ ᱢᱮᱱᱫᱚ ᱚᱱᱟ ᱥᱟᱭᱤᱰ ᱧᱚᱜ ᱨᱮᱜᱮ ᱢᱮᱱᱟᱜ ᱞᱤᱧᱟᱹ
ᱟᱪᱪᱷᱟ ᱟᱪᱪᱷᱟ ᱚᱲᱟᱜ ᱛᱟᱦᱚᱞᱮ ᱛᱤᱥ ᱵᱮᱱ ᱦᱮᱡ ᱨᱩᱣᱟᱹᱲᱟ
ᱚᱲᱟᱜ ᱨᱩᱣᱟᱹᱲᱞᱤᱧ ᱦᱟᱸᱜ ᱟᱨ ᱵᱟᱨ ᱯᱮ ᱪᱟᱸᱫᱚᱳ ᱯᱚᱨᱮ ᱜᱟᱱ ᱨᱚᱦᱚᱭ ᱨᱮᱫᱚ ᱵᱟᱹᱞᱤᱧ ᱧᱟᱞᱟᱜᱼᱟ ᱪᱮᱫ ᱞᱤᱧ ᱢᱮᱱᱟ ᱱᱚᱛᱮ ᱱᱤᱛᱚᱜ ᱨᱚᱦᱚᱭ ᱨᱮ ᱥᱩᱵᱤᱫᱟ ᱛᱟᱞᱞᱤᱧᱟ ᱠᱟᱹᱢᱤ ᱱᱚᱜᱼᱚᱭ ᱛᱚ ᱫᱟᱜ ᱠᱚᱭ ᱮᱦᱚᱵ ᱞᱮᱠᱷᱟᱱ ᱪᱮᱫ ᱞᱤᱧ ᱢᱮᱱᱟ ᱟᱫᱚ ᱠᱟᱹᱢᱤ ᱠᱚᱫᱚ ᱵᱚᱱᱫᱚ ᱳᱭ ᱪᱟᱞᱟᱜ ᱦᱩᱭᱩᱜᱼᱟ ᱫᱟᱲᱟᱭ ᱦᱩᱭᱩᱜᱼᱟ ᱟᱨ ᱦᱤᱡᱩᱜ ᱦᱩᱭᱩᱜᱼᱟ
ᱚ ᱵᱟᱝ ᱛᱟᱦᱚᱲᱮ ᱟᱹᱰᱤ ᱵᱮᱥ ᱠᱟᱹᱢᱤ ᱠᱟᱱ ᱜᱮᱭᱟ
ᱦᱮᱸ ᱢᱮᱱ ᱞᱮᱠᱷᱟᱱ ᱫᱚ ᱵᱮᱥ ᱜᱮ ᱦᱩᱸ ᱟᱨ ᱱᱤᱛᱚᱜ ᱦᱚᱸ ᱠᱟᱹᱢᱤ ᱛᱮᱱᱟᱜ ᱨᱮᱞᱤᱧ ᱠᱟᱹᱢᱤᱤᱭ ᱜᱮ ᱵᱟᱞᱤᱧ ᱠᱟᱹᱢᱤᱭᱟ ᱚᱱᱟᱛᱮ ᱢᱤᱫ ᱫᱷᱟᱣ ᱞᱤᱧ ᱪᱟᱞᱟᱜᱼᱟ ᱫᱟᱨᱮ ᱩᱢᱩᱞ ᱞᱤᱧ ᱪᱟᱞᱟᱜᱼᱟ ᱟᱫᱚ ᱫᱩᱲᱩᱵ ᱠᱚᱜᱼᱟ ᱞᱞᱤᱧ ᱡᱟᱦᱟᱸ ᱛᱤᱱᱟᱹ ᱟᱭᱩᱵ ᱵᱮᱲᱟᱭ ᱵᱮᱲᱟ ᱚᱲᱟᱜᱧ ᱨᱩᱢ ᱥᱮᱫ ᱞᱤᱧ ᱪᱟᱞᱟᱜᱼᱟ
ᱚᱸᱰᱮ ᱫᱚ ᱚᱠᱟ ᱱᱚᱣᱟ ᱟᱵᱚ ᱯᱚᱪᱷᱤᱢ ᱵᱟᱝᱞᱟ ᱨᱮᱜᱮ ᱥᱮ ᱵᱟᱨᱦᱮ ᱫᱤᱥᱚᱢ
ᱵᱟᱝ ᱵᱟᱝ ᱵᱟᱨᱮ ᱫᱤᱥᱚᱢ ᱧᱚᱜ ᱨᱮ ᱢᱮᱱᱟᱜ ᱞᱤᱧᱟᱹ
ᱦᱮᱸ ᱞᱟᱦᱟ ᱫᱚ ᱵᱟᱟᱹᱞᱤᱧ ᱞᱟᱹᱭᱮᱫ ᱵᱮᱱ ᱛᱟᱦᱮᱸᱫ ᱩᱱᱟᱹᱜ ᱫᱚ ᱟᱫᱚ ᱨᱚᱲ ᱞᱮᱠᱷᱟᱱ ᱫᱚ ᱡᱚᱛᱚ ᱜᱮ ᱨᱚᱲ ᱩᱰᱩᱠᱚᱜᱼᱟ ᱥᱮ
ᱦᱮᱸ ᱦᱮᱸ ᱦᱮᱸᱮᱸ
ᱵᱟᱝ ᱚᱱᱟ ᱴᱷᱤᱠ ᱜᱮᱭᱟ ᱦ ᱡᱟᱦᱟᱸ ᱞᱮᱠᱟᱛᱮ ᱱᱟᱯᱟᱭ ᱛᱮ ᱪᱟᱞᱟᱣ ᱞᱮᱱᱠᱷᱟᱱ ᱜᱮ ᱡᱤᱭᱚᱱ ᱠᱚ ᱚ ᱜᱮᱮ ᱦᱩᱭᱩᱜ ᱠᱟᱱᱟ
ᱳᱭ ᱦᱮᱸ ᱚᱱᱟᱜᱮ ᱦᱩᱭᱩᱜ ᱠᱟᱱᱟ ᱠᱟᱹᱢᱤ ᱫᱚ ᱪᱮᱜ ᱞᱤᱧ ᱢᱮᱱᱟ ᱜᱚᱴᱟ ᱠᱟᱹᱢᱤ ᱞᱟᱜᱟᱼᱟ ᱫᱚ ᱚᱱᱠᱟ ᱜᱮ ᱵᱟᱪᱷᱟᱣ ᱠᱟᱛᱮ ᱠᱟᱹᱢᱤ ᱦᱩᱭᱩᱜᱼᱟ ᱚᱠᱟᱴᱟᱜ ᱱᱟᱯᱟᱭ ᱱᱟᱯᱟᱭ ᱧᱚᱜ ᱚᱠᱟᱴᱟᱜ ᱰᱷᱮᱨ ᱫᱤᱱ ᱧᱚᱜ ᱠᱟᱹᱢᱤ ᱦᱩᱭᱩᱜᱼᱟ
ᱦᱮᱸ ᱯᱚᱭᱥᱟ ᱠᱚᱦᱚᱸ ᱮᱠᱟᱞ ᱜᱮ ᱮᱠᱟᱞ ᱜᱮᱭᱟ ᱯᱚᱭᱥᱟ ᱠᱚ ᱴᱷᱤᱠ ᱴᱷᱟᱠ ᱠᱚ ᱮᱢ ᱞᱮᱱᱠᱷᱟᱱ ᱫᱚ ᱴᱷᱤᱠ ᱜᱮᱭᱟ
ᱦᱮᱸ ᱴᱷᱤᱠ ᱴᱷᱟᱠ ᱜᱮ ᱵᱟᱝ ᱵᱟᱝ ᱮᱴᱟᱜ ᱡᱩᱫᱤ ᱠᱟᱹᱢᱤ ᱵᱤᱱ ᱪᱟᱞᱟᱜ-ᱟ ᱥᱮ ᱫᱚᱢᱮ ᱠᱟᱹᱢᱤ ᱞᱟᱜᱟᱜᱼᱟ ᱟ ᱫᱚᱢᱮ ᱟᱫᱚ ᱱᱚᱸᱰᱮ ᱫᱚ ᱚᱝᱠᱟ ᱫᱚ ᱵᱟᱝ ᱠᱟᱱᱟ ᱡᱮ ᱱᱤᱡᱮ ᱞᱮᱠᱟ ᱵᱮᱱ ᱠᱟᱹᱢᱤᱭᱟ ᱠᱟᱹᱢᱤ ᱛᱟᱦᱮᱱ ᱠᱷᱟᱡ ᱠᱟᱹᱢᱤ ᱦᱩᱭᱩᱜᱼᱟ ᱵᱟᱝ ᱫᱚ ᱵᱟᱝ
ᱦᱮᱸ ᱟᱨ ᱡᱚᱢ ᱧᱩ ᱫᱚ ᱛᱟᱦᱞᱮ ᱚᱠᱟᱞᱮᱠᱟ ᱱᱤᱡᱮᱛᱮ ᱤᱥᱤᱱ ᱵᱟᱥᱟᱝ ᱦᱩᱭᱩᱜᱼᱟ? ᱥᱮ
ᱵᱟᱝ-ᱟ ᱵᱟᱝ ᱵᱟᱝ ᱵᱟᱝ ᱚᱸᱰᱮ ᱪᱟᱞᱟᱜ ᱟᱹᱞᱤᱧ ᱜᱮᱢ ᱨᱮ ᱱᱟ ᱪᱟᱞᱟᱣ ᱠᱟᱛᱮᱫ ᱜᱮ ᱛᱩᱯᱩ ᱵᱟᱲᱟ ᱜᱚᱫᱚᱜ-ᱟ ᱞᱤᱧ ᱨᱩᱢ ᱥᱮᱫ ᱞᱤᱧ ᱪᱟᱞᱟᱜ ᱟ ᱫᱤᱱ ᱚᱸᱰᱮ ᱢᱮᱥ ᱨᱮ ᱡᱚᱢ ᱦᱩᱭᱩᱜᱼᱟ ᱢᱮᱥ ᱢᱮᱱᱛᱮ ᱠᱮᱱᱴᱤᱱ ᱨᱮ ᱪᱟᱞᱟᱣ ᱠᱟᱛᱮ ᱡᱚᱢ ᱠᱟᱛᱮ ᱦᱤᱡᱩᱜ ᱦᱩᱭᱩᱜᱼᱟ ᱟᱹᱞᱤᱧ ᱛᱮᱫᱚ ᱯᱮ ᱵᱮᱲᱟ ᱜᱮ ᱥᱮᱛᱟᱜ ᱱᱟ ᱛᱟ ᱦᱩᱭᱩᱜᱼᱟ ᱟᱨ ᱱᱤᱛᱚᱜ ᱫᱚ ᱠᱚ ᱟᱹᱜᱩ ᱴᱚ ᱠᱟᱜᱼᱟ ᱜᱟᱰᱤ ᱛᱮ
ᱟᱪᱪᱷᱟ ᱟᱪᱪᱷᱟ
ᱦᱩᱸ ᱟᱨ ᱫᱷᱤᱱᱟᱹᱱ ᱵᱮᱲᱟ ᱪᱟᱞᱟᱜ ᱦᱩᱭᱩᱜᱼᱟ ᱚᱸᱰᱮ ᱜᱮ ᱛᱟᱦᱮᱱ ᱦᱩᱭᱩᱜᱼᱟ ᱛᱟᱞᱦᱮ ᱡᱚᱢ ᱫᱚ ᱪᱟᱞᱟᱜ ᱦᱩᱭᱩᱜᱼᱟ
ᱚ ᱟᱪᱪᱷᱟ ᱟᱪᱪᱷᱟ ᱵᱟ ᱱᱚᱣᱟ ᱢᱤᱜᱴᱮᱱ ᱛᱤᱱᱟᱹᱜ ᱫᱤᱱ ᱞᱟᱦᱟ ᱵᱤᱱ ᱪᱟᱞᱟᱣ ᱠᱟᱱ ᱛᱮ?
ᱟᱹᱞᱤᱧ ᱡᱟᱱᱤᱡ ᱦᱩᱭ ᱞᱮᱱᱟ ᱢᱤᱫ ᱥᱟᱨᱢᱟ‌ ᱜᱟᱱ ᱱᱚᱰᱮ
ᱵᱟᱝ ᱠᱷᱩᱵ ᱵᱷᱟᱜᱮ ᱛᱟᱦᱚᱞᱮ ᱟᱹᱰᱤᱜᱮ ᱟᱹᱵᱤᱱ ᱫᱚ ᱢᱟᱨᱮ ᱠᱟᱹᱢᱤᱭᱟ ᱠᱟᱱᱟᱵᱤᱱ ᱚᱸᱰᱮ ᱨᱮᱱ
ᱦᱮᱸ ᱦᱩᱭᱮᱱ ᱫᱟᱞᱤᱧ ᱜᱮᱭᱟ ᱠᱟᱹᱢᱤ ᱠᱟᱹᱴᱤᱡ ᱢᱟᱨᱮ ᱧᱚᱜ ᱜᱮ ᱢᱟᱱᱮ ᱱᱚᱰᱮ ᱫᱚ ᱵᱟᱹᱞᱤᱧ ᱢᱟᱨᱮ ᱠᱟᱱ ᱨᱮᱦᱚᱸ ᱮᱴᱟᱜ ᱠᱚᱨᱮ ᱢᱟᱱᱮ ᱱᱚᱣᱟ ᱜᱮᱞᱤᱧ ᱠᱟᱹᱢᱤ ᱟᱠᱟᱫᱟᱞᱤᱧ ᱮᱴᱟᱜ ᱫᱚ ᱵᱟᱝ
ᱚ. ᱟᱪᱪᱷᱟ ᱟᱪᱪᱷᱟ
ᱦᱩᱸ ᱟᱵᱤᱱ ᱛᱟᱦᱞᱮ ᱪᱮᱫ ᱠᱚᱵᱤᱱ ᱪᱤᱠᱟᱹᱭᱟ?
ᱟᱹᱞᱤᱧ ᱦᱚᱸ ᱚᱞᱚᱜ ᱯᱟᱲᱦᱟᱣ ᱠᱚ ᱟᱹᱵᱤᱱ ᱞᱮᱠᱟᱜᱮ ᱢᱟᱱᱮ ᱢᱩᱪᱟᱹᱫ ᱫᱚ ᱵᱟᱹᱞᱤᱧ ᱞᱟᱹᱭᱟ ᱛᱚ ᱱᱤᱭᱟᱹ ᱜᱷᱟᱹᱲᱤᱡ ᱞᱤᱧ ᱢᱩᱪᱟᱹᱫ ᱟᱠᱟᱫᱟ ᱟᱨᱚ ᱯᱟᱲᱦᱟᱣ ᱠᱚᱨᱮᱱᱟᱜ ᱩᱭᱦᱟᱹᱨ ᱵᱷᱟᱵᱽᱱᱟ ᱢᱮᱱᱟᱜ ᱜᱮᱭᱟ
ᱴᱦ ᱷᱷᱷ ᱧ ᱚ ᱦᱮᱸ ᱮᱠᱷᱟᱱ ᱚᱞᱚᱜ ᱯᱟᱲᱦᱟᱣ ᱛᱚ ᱦᱩᱭᱩᱜ ᱵᱟᱝ ᱢᱩᱪᱟᱹᱫ ᱚᱜ
ᱵᱟᱹᱱᱩᱜ ᱵᱟᱝ ᱢᱮᱱᱛᱮ ᱯᱟᱲᱦᱟᱣ ᱞᱤᱧ ᱦᱚᱸ ᱚᱱᱟ ᱠᱚᱨᱮ ᱜᱮ ᱟᱨᱚ ᱡᱚ
ᱢᱟᱱᱮ ᱢᱟᱱᱮ ᱟᱨᱚ ᱚᱱᱟᱨᱮ ᱡᱚᱯᱲᱟᱣ ᱵᱮᱱ ᱡᱚᱯᱲᱟᱣ ᱟᱵᱮᱱ ᱵᱟᱝ? ᱦᱮᱸ ᱢᱟᱱ ᱱᱤᱡᱮᱨᱮ ᱡᱟᱦᱟᱸ ᱛᱤᱱᱟᱹᱜ ᱢᱚᱱᱮᱨᱮ ᱢᱮᱱᱟᱜᱼᱟ ᱤᱱᱟᱹᱜ ᱜᱟᱱ ᱫᱚ ᱵᱟᱲᱦᱟᱭ ᱦᱩᱭᱩᱜ ᱟ ᱥᱮ
ᱦᱮᱸ ᱦᱮᱸ
ᱢᱮ ᱡᱟᱦᱟᱸ ᱵᱮᱱ ᱢᱚᱱᱮᱭ ᱟᱠᱟᱜᱼᱟ ᱱᱚᱣᱟ ᱫᱚ ᱠᱚᱢᱯᱞᱤᱴ ᱦᱩᱭᱩᱜᱼᱟ ᱦᱮᱸ ᱦᱮᱸᱫ
ᱦᱮᱸ ᱱᱤᱛ ᱟᱹᱞᱤᱧ ᱦᱚᱸ ᱟᱹᱵᱤᱱ ᱞᱮᱠᱟ ᱚᱝᱠᱟ ᱯᱨᱚᱯᱷᱮᱥᱚᱱᱟᱞ ᱦᱟᱛᱮ ᱠᱟᱹᱢᱤ ᱫᱚ ᱦᱮᱸ ᱦᱮᱸ ᱴᱷᱤᱠ ᱜᱮᱭᱟ ᱢᱟ
ᱜᱮᱫ ᱵᱮᱱ ᱜᱷᱩᱨᱮ ᱟᱨ ᱢᱤᱫ ᱫᱷᱟᱣ ᱯᱷᱳᱱ ᱵᱮᱱ ᱦᱮᱸᱛᱚ ᱢᱟ ᱛᱚᱵᱮ
ᱴᱷᱤᱠᱟᱹᱱ ᱜᱮᱭᱟ ᱛᱟᱦᱞᱮ ᱢᱟ